ᱦᱮᱞᱳ ᱫᱟᱫᱟ ᱵᱟᱝ ᱵᱚᱭᱦᱟ ᱟᱸᱡᱚᱢ ᱧᱟᱢᱚᱜ ᱠᱟᱱᱟ ᱥᱮ
ᱦᱮᱸ ᱟᱸᱡᱚᱢ ᱦᱤᱡᱩᱜ ᱠᱟᱱᱟ ᱨᱚᱲ ᱠᱚᱫᱚ ᱵᱷᱟᱜᱮ ᱜᱮ
ᱛᱚᱵᱮ ᱮᱱᱟᱱᱚᱜ ᱢᱟ ᱟᱹᱰᱤ ᱯᱤᱴᱷᱟᱹ ᱞᱟᱴᱷᱟ ᱠᱚᱞᱟᱝ ᱜᱚᱞᱯᱚ ᱢᱟᱞᱟᱝ ᱜᱚᱞᱯᱚ ᱠᱮᱫ ᱦᱩᱭᱥᱮ ᱟᱫᱚ ᱱᱤᱛᱚᱜ ᱫᱚ ᱠᱟᱹᱴᱤᱡ ᱯᱚᱨᱚᱵᱽ ᱯᱟᱹᱞᱤ ᱠᱚᱞᱟᱝ ᱜᱚᱞᱯᱚ ᱞᱮᱜᱮ ᱡᱮᱦᱮᱛᱩ ᱯᱚᱨᱚᱵᱽ ᱯᱟᱹᱞᱤ ᱠᱚᱢᱟ ᱟᱢᱫᱟ ᱜᱮ ᱢᱮᱱᱟᱜ ᱛᱞᱟᱝ ᱛᱚᱵᱮ ᱢᱟ ᱛᱚᱵᱮ ᱮᱱᱠᱷᱟᱱ ᱫᱚ ᱦᱚᱸᱜᱼᱚᱭ ᱯᱳᱭᱞᱩ ᱠᱷᱚᱱ ᱜᱮᱞᱟᱝ ᱮᱛᱚᱦᱚᱵ -ᱟ ᱵᱟᱦᱟ ᱠᱷᱚᱱ ᱜᱮ
ᱦᱮᱸ ᱦᱮᱸ ᱦᱮᱸ ᱢᱟ ᱮᱛᱚᱦᱚᱵ ᱦᱮᱸ
ᱛᱚᱵᱮ ᱟᱯᱮ ᱫᱚ ᱦᱚᱸᱜᱚᱭ ᱵᱟᱦᱟ ᱨᱮ
ᱦᱮᱸ
ᱢᱟᱱᱮ ᱪᱮᱫ ᱞᱮᱠᱟ ᱯᱮ ᱢᱟᱱᱟᱣ ᱛᱟᱦᱮᱱᱟ ᱵᱟᱦᱟ ᱯᱚᱨᱚᱵᱽ ᱫᱚ ᱦᱳᱭᱥᱮ ᱠᱟᱹᱴᱤᱡ ᱞᱟᱹᱭ ᱟᱸᱡᱚᱢᱤᱧ ᱢᱮ ᱛᱟᱨᱯᱚᱨᱮ ᱤᱧ ᱞᱟᱹᱭᱟᱢ ᱠᱟᱱ ᱛᱟᱞᱟᱝ ᱡᱮ ᱟᱞᱮ ᱪᱮᱫ ᱞᱮᱠᱟ
ᱦᱩᱸ ᱟᱞᱮ ᱥᱮᱫ ᱫᱚ ᱵᱟᱦᱟ ᱚᱱᱮ ᱰᱟᱠ ᱠᱚ ᱦᱚᱦᱚᱭ ᱜᱮᱭᱟ ᱛᱚ ᱢᱟᱱᱮ ᱡᱟᱦᱟᱸᱭ ᱦᱩᱭᱩᱜ ᱠᱟᱱᱟ ᱰᱟᱠ ᱦᱩᱭᱩᱜ ᱜᱮᱭᱟ ᱢᱤᱫᱴᱟᱝ ᱰᱟᱠ ᱢᱟᱱᱮ ᱚᱠᱚᱭ ᱩᱱᱤ ᱡᱟᱦᱟᱸ ᱠᱚ ᱢᱮᱛᱟᱭᱟ ᱜᱚᱰᱮᱴ ᱦᱟᱲᱟᱢ ᱜᱚᱰᱮᱴ ᱦᱟᱲᱟᱢ ᱜᱮ ᱢᱚᱱᱮ ᱜᱚᱴᱟ ᱟᱹᱛᱩ ᱦᱚᱲ ᱦᱟᱛᱮᱫ ᱫᱚ ᱢᱮᱛᱟ ᱠᱚᱜᱮ ᱡᱮ ᱢᱤᱫᱴᱟᱝ ᱰᱟᱠ ᱠᱟᱛᱮᱜ ᱦᱩᱭᱩᱜᱭᱼᱟ ᱡᱚᱛᱚ ᱦᱚᱲ ᱠᱚ ᱦᱤᱡᱩᱜᱼᱟ ᱛᱟᱯᱚᱨᱮ ᱞᱟᱹᱭ ᱵᱟᱦᱟ ᱦᱩᱭᱩᱜ ᱛᱟᱞᱮᱭᱟ ᱵᱟᱦᱟ ᱦᱩᱭᱩᱜ ᱛᱟᱵᱚᱱᱟ ᱾ ᱛᱟᱦᱚᱞᱮ ᱟᱫᱚ ᱚᱱᱟ ᱫᱤᱱ ᱨᱮ ᱛᱚᱵᱮ ᱛᱟᱨ ᱡᱷᱚᱛ ᱦᱚᱲ ᱫᱤᱭᱮ ᱛᱟᱨ ᱯᱨᱚᱛᱷᱚᱢ ᱫᱤᱱ ᱫᱚ ᱟᱞᱮ ᱥᱮᱫ ᱫᱚ ᱩᱢ ᱦᱩᱭᱩᱜ ᱤᱭᱟᱹ ᱩᱢ ᱩᱢ ᱦᱤᱞᱚᱜ ᱫᱚ ᱩᱱ ᱦᱤᱞᱚᱜ ᱫᱚ ᱡᱟᱦᱮᱨ ᱠᱚᱞᱮ ᱥᱟᱯᱷᱟ ᱵᱟᱲᱟᱭ ᱛᱮ ᱟᱫᱚ ᱡᱟᱦᱮᱨ ᱠᱚ ᱥᱟᱯᱷᱟ ᱵᱟᱲᱟ ᱠᱟᱛᱮᱜ ᱜᱮ ᱛᱟᱯᱚᱨᱮ ᱥᱮᱸᱫᱽᱨᱟ ᱫᱚᱞᱮ ᱛᱩᱫᱩᱜ ᱜᱮᱭᱟ ᱾ ᱥᱮᱸᱫᱽᱨᱟ ᱞᱮ ᱛᱩᱫᱩᱜ ᱜᱮᱭᱟ ᱥᱮᱸᱫᱽᱨᱟ ᱩᱱ ᱦᱤᱞᱳᱜ ᱞᱮ ᱛᱩᱫᱩᱜ ᱛᱮ ᱛᱟᱨᱯᱚᱨᱮ ᱫᱚᱥᱟᱨ ᱫᱤᱱ ᱦᱩᱭᱩᱜ ᱠᱟᱱᱟ ᱥᱟᱹᱨᱫᱤ ᱥᱟᱹᱨᱫᱤ ᱫᱚᱞᱮ ᱟᱞᱮ ᱫᱚ ᱥᱟᱹᱨᱫᱤ ᱦᱤᱞᱳᱜ ᱫᱚ ᱱᱟᱭᱠᱮ ᱦᱟᱲᱟᱢ ᱞᱮ ᱟᱹᱜᱩᱭᱟ ᱡᱟᱦᱮᱨ ᱯᱚᱨᱡᱚᱱᱛᱚ ᱛᱟᱯᱚᱨᱮ ᱡᱟᱦᱮᱨ ᱨᱮᱫᱚ ᱥᱤᱢ ᱠᱚᱠᱚ ᱜᱮᱫ ᱤᱫᱤ ᱠᱚᱣᱟ ᱥᱤᱢ ᱠᱚᱫᱚᱠᱚ ᱜᱚᱡ ᱤᱫᱤ ᱠᱚᱜᱮᱭᱟ ᱜᱮᱫ ᱠᱟᱛᱮ ᱟᱫᱚ ᱚᱱᱟᱜᱮ ᱥᱚᱲᱮ ᱵᱟᱲᱟ ᱦᱩᱭᱩᱜ ᱜᱮᱭᱟ ᱥᱚᱲᱮ ᱵᱟᱲᱟ ᱦᱩᱭ ᱠᱟᱛᱮ ᱜᱮ ᱡᱚᱢ ᱧᱩ ᱠᱟᱛᱮ ᱱᱟᱭᱠᱮ ᱵᱟᱭ ᱛᱟᱞᱟ ᱟᱹᱭᱩᱵ ᱵᱚ ᱟᱭ ᱥᱮ ᱟᱫᱚ ᱟᱫᱚ ᱱᱟᱭᱠᱮ ᱵᱟᱭ ᱥᱚᱢᱚᱭ ᱫᱚ ᱟᱫᱚ ᱴᱟᱢᱟᱠ ᱛᱩᱢᱫᱟᱜ ᱮᱱᱮᱡ ᱠᱟᱛᱮ ᱢᱟᱱᱮ ᱢᱟᱜ ᱢᱚᱬᱮ ᱛᱚᱠᱷᱚᱱ ᱫᱚ ᱠᱚ ᱮᱱᱮᱡ ᱜᱮᱭᱟ
ᱦᱳᱭ ᱵᱳᱭᱦᱟᱸ ᱠᱟᱹᱴᱤᱡ ᱱᱚᱰᱮ ᱛᱷᱤᱨ ᱞᱮᱱ ᱛᱟᱞᱟᱝ ᱢᱮ ᱦᱮᱸᱥᱮ ᱱᱚᱰᱮ ᱠᱟᱹᱴᱤᱡ ᱛᱷᱤᱨ ᱞᱮᱱ ᱢᱮ ᱛᱚᱵᱮ ᱤᱧ ᱱᱚᱜᱼᱚᱭ ᱠᱩᱠᱞᱤ ᱛᱟᱦᱮᱸ ᱠᱟᱱ ᱛᱤᱧᱟᱹ? ᱦᱮᱸᱥᱮ ᱡᱟᱦᱟᱸ ᱫᱚ ᱱᱚᱜᱚᱭ ᱡᱟᱦᱮᱨ ᱵᱩᱴᱟᱹ ᱨᱮᱯᱮ ᱯᱩᱡᱟᱹᱜᱼᱟ ᱥᱮ ᱥᱮ ᱜᱚᱴ ᱴᱟᱺᱰᱤ ᱯᱩᱡᱟᱹᱜᱼᱟ ᱱᱤᱭᱟᱹ ᱵᱟᱦᱟ ᱨᱮᱫᱚ
ᱦᱩᱸ ᱪᱮᱫ
ᱵᱟᱦᱟ ᱨᱮᱫᱚ ᱡᱟᱦᱮᱨ ᱵᱩᱴᱟᱹ ᱨᱮᱯᱮ ᱯᱩᱡᱟᱹᱜᱼᱟ ᱥᱮ ᱵᱚᱸᱜᱟᱜᱼᱟ ᱥᱮ ᱱᱤᱭᱟᱹ ᱜᱚᱴ ᱴᱟᱺᱰᱤ ᱨᱮᱯᱮ ᱵᱚᱸᱜᱟᱜᱼᱟ ᱾
ᱵᱟᱝ ᱵᱟᱝ ᱟᱞᱮ ᱫᱚ ᱡᱟᱦᱮᱨ ᱵᱩᱴᱟᱹ ᱨᱮ
ᱟᱪᱷᱟ ᱛᱚᱵᱮ ᱦᱚᱸᱜᱼᱚᱭ ᱡᱟᱦᱮᱨ ᱵᱩᱴᱟᱹ ᱨᱮᱯᱮ ᱵᱚᱸᱜᱟᱜᱼᱟ ᱦᱮᱸᱥᱮ ᱛᱚᱵᱮ ᱱᱚᱜᱚᱭ ᱡᱟᱦᱟᱸ ᱥᱟᱛᱤ ᱯᱮ ᱟᱲᱜᱚᱜᱼᱟ ᱦᱮᱸ ᱥᱮ ᱡᱟᱦᱟᱸ ᱫᱚ ᱡᱟᱦᱮᱨ ᱛᱷᱟᱱ ᱨᱮ ᱩᱱ ᱦᱤᱞᱳᱜ ᱡᱟᱦᱮᱨ ᱠᱚᱯᱮ ᱥᱟᱯᱷᱟᱭᱟ ᱟᱨ ᱥᱟᱛᱤ ᱯᱮ ᱟᱲᱜᱚᱣᱟᱜ ᱜᱮᱭᱟ ᱡᱟᱦᱟᱸ ᱫᱚ ᱦᱮᱸᱥᱮ ᱚᱱᱟ ᱡᱟᱦᱟᱸ ᱥᱟᱛᱤ ᱯᱮ ᱟᱵᱚᱣᱟᱜ ᱥᱮ ᱱᱚᱜ ᱚᱭ ᱡᱟᱦᱟᱸ ᱠᱷᱩᱱᱴᱤ ᱠᱚᱯᱮ ᱵᱤᱫ ᱫᱟ ᱚᱱᱟ ᱠᱷᱩᱱᱴᱤ ᱠᱚᱫᱚ ᱪᱮᱫ ᱨᱮᱭᱟᱜᱯᱮ ᱵᱤᱫ ᱛᱟᱦᱮᱱᱟ ᱠᱷᱩᱱᱴᱤ ᱫᱚ ᱢᱟᱱᱮ ᱪᱮᱫ ᱫᱟᱨᱮ ᱨᱮᱭᱟᱜ
ᱟᱞᱮ ᱥᱮᱫ ᱫᱚ ᱢᱟᱱᱮ ᱛᱚ ᱵᱮᱥᱤ ᱠᱚ ᱥᱟᱨᱡᱚᱢ ᱫᱟᱨᱮ ᱨᱮᱱᱟᱜ ᱠᱚ ᱵᱤᱫ ᱵᱟᱲᱟᱭ ᱜᱮᱛᱚ ᱥᱟᱨᱡᱚᱢ ᱫᱟᱨᱮ ᱢᱮᱟᱜ ᱯᱚᱱᱭᱟ ᱯᱚᱱ ᱫᱟᱨᱮ ᱥᱟᱨᱡᱚᱢ ᱛᱤᱜᱤ ᱛᱟᱯᱚᱨᱮ ᱥᱟᱨᱡᱚᱢ ᱛᱮᱜᱮ ᱟᱞᱚ ᱥᱮᱫ ᱫᱚ ᱵᱮᱥᱤ ᱵᱷᱟᱜᱽ
ᱦᱳᱭ ᱦᱳᱭ ᱟᱢ ᱡᱟᱦᱟᱸᱢ ᱞᱟᱹᱭ ᱠᱮᱭᱟ ᱟᱞᱮ ᱥᱮᱫ ᱦᱚᱸ ᱚᱱᱠᱟᱜ ᱜᱮ ᱮ ᱡᱟᱦᱟᱸ ᱫᱚ ᱯᱳᱭᱞᱳ ᱫᱤᱱ ᱫᱚ ᱩᱢ ᱦᱤᱞᱳᱜ ᱦᱮᱸᱥᱮ ᱮᱱᱦᱤᱞᱳᱜ ᱫᱚ ᱚᱱᱠᱟᱜᱮ ᱰᱟᱹᱟᱹᱜᱣᱟᱹ ᱠᱚᱲᱟ ᱠᱚ ᱮ ᱪᱷᱟᱢᱰᱟ ᱚᱸᱰᱮ ᱪᱷᱟᱢᱰᱟ ᱫᱚ ᱵᱟᱝ ᱥᱚᱨᱤ ᱪᱷᱟᱢᱰᱟ ᱫᱚ ᱵᱟᱹᱧ ᱞᱟᱹᱭᱟ ᱡᱟᱦᱟᱸ ᱥᱟᱛᱤ ᱠᱚ ᱟᱲᱜᱚᱣᱟ ᱚᱱᱠᱟᱜᱮ ᱥᱟᱨᱡᱚᱢ ᱰᱟᱹᱨ ᱠᱚ ᱠᱷᱩᱱᱴᱤᱭᱟ ᱟᱨ ᱡᱟᱦᱟᱸ ᱫᱚ ᱵᱩᱥᱩᱵ ᱛᱮᱠᱚ ᱥᱟᱹᱛᱮᱫᱼᱟ ᱦᱮᱸᱥᱮ ᱟᱨ ᱠᱚ ᱥᱟᱯᱟᱭᱟ ᱚᱸᱰᱮ ᱵᱮᱥ ᱞᱮᱠᱟ ᱠᱚ ᱥᱟᱛᱮᱡ ᱦᱚᱴᱚᱜᱼᱟ ᱚᱱᱟ ᱥᱟᱶᱛᱮ ᱫᱚᱥᱟᱨ ᱦᱤᱞᱳᱜ ᱡᱟᱦᱟᱸ ᱫᱚ ᱫᱟᱠᱟᱭ ᱦᱤᱞᱳᱜ ᱮᱱ ᱦᱤᱞᱳᱜ ᱫᱚ ᱜᱳᱰᱮᱛ ᱦᱟᱲᱟᱢ ᱟᱞᱮ ᱥᱮᱫ ᱫᱚ ᱛᱚ ᱚᱲᱟᱜ ᱚᱲᱟᱜ ᱮ ᱪᱟᱞᱟᱜᱼᱟ ᱪᱟᱣᱞᱤ ᱠᱷᱚᱱ ᱥᱟᱥᱟᱝ ᱠᱷᱚᱱ ᱵᱩᱞᱩᱝ ᱠᱷᱚᱱ ᱥᱩᱱᱩᱢ ᱠᱷᱚᱱ ᱢᱩᱥᱞᱟ ᱠᱷᱚᱱ ᱥᱮ ᱱᱚᱰᱮᱸ ᱥᱤᱢ ᱩᱱ ᱥᱟᱵ ᱠᱚᱲᱟ ᱜᱤᱫᱽᱨᱟᱹ ᱠᱚ ᱪᱟᱞᱟᱜᱼᱟ ᱟᱨ ᱥᱤᱢ ᱦᱚᱯᱚᱱ ᱠᱚ ᱥᱟᱜ ᱠᱚᱣᱟ ᱛᱮ ᱦᱚᱜᱼᱚᱭ ᱡᱮᱦᱤᱞᱳᱜ ᱡᱟᱦᱮᱨ ᱛᱷᱟᱱ ᱨᱮ ᱵᱚᱸᱜᱟ ᱦᱩᱭᱩᱜᱼᱟ ᱦᱮᱸᱥᱮ ᱮ ᱮᱱᱦᱤᱞᱳᱜ ᱫᱚ ᱛᱚᱵᱮ ᱦᱚᱝ ᱟᱯᱮ ᱥᱮᱫ ᱫᱚ ᱜᱚᱰᱮᱛ ᱦᱟᱲᱟᱢ ᱚᱲᱟᱜ ᱚᱲᱟᱜ ᱮ ᱪᱟᱞᱟᱜ ᱟᱥᱮ ᱵᱟᱝ ᱟᱹᱫᱟᱹᱭ ᱞᱟᱹᱜᱤᱫ ᱥᱮ ᱥᱟᱵ ᱞᱤᱹᱜᱤᱫ ᱥᱤᱢ ᱥᱟᱵ ᱠᱚᱲᱟ ᱠᱚ ᱥᱟᱶᱛᱮ ᱥᱮ ᱦᱚᱸᱜᱼᱚᱭ ᱟᱯᱮ ᱜᱤ ᱟ ᱯᱮ ᱤᱫᱤ ᱚᱴᱚ ᱠᱟᱠᱚᱣᱟ ᱥᱮ ᱟᱯᱮᱜ ᱜᱮᱯᱮ ᱮᱢ ᱤᱫᱤ ᱦᱚᱴᱚ ᱠᱟᱜᱼᱟ ᱪᱟᱣᱞᱤ ᱠᱷᱚᱱ ᱡᱟᱦᱟᱸ ᱫᱚ ᱥᱟᱥᱟᱝ ᱢᱩᱥᱞᱟ ᱥᱩᱱᱩᱢ ᱯᱟᱛᱲᱟ ᱠᱷᱚᱱ ᱚᱱᱟ ᱠᱚᱫᱚ ᱥᱮ ᱟᱹᱫᱟᱹᱭ ᱮᱮ ᱦᱤᱡᱩᱜᱼᱟ ᱜᱚᱰᱮᱛ ᱦᱚᱲᱟᱢ ᱟᱯᱮ ᱥᱮᱫ ᱫᱚ
ᱵᱟᱝ ᱢᱟ ᱟᱞᱮ ᱥᱮᱫᱚ ᱜᱚᱰᱮᱛ ᱦᱟᱲᱟᱢ ᱫᱚ ᱚᱱᱠᱟ ᱫᱚ ᱵᱟᱭ ᱦᱤᱡᱩᱜ ᱵᱟᱲᱟ ᱜᱮᱭᱟ ᱟᱫᱚ ᱡᱷᱚᱛᱚ ᱦᱚᱲ ᱞᱮᱟᱹᱭ ᱠᱚᱨᱟ ᱜᱮ ᱞᱮᱭ ᱟᱠᱚ ᱡᱮ ᱩᱱ ᱦᱤᱞᱳᱜ ᱪᱮᱫ ᱠᱟᱱᱟ ᱥᱟᱹᱨᱫᱤ ᱦᱤᱞᱳᱜ ᱫᱚ ᱡᱚᱛᱚ ᱦᱚᱲᱜᱮ ᱟᱫᱚ ᱤᱫᱤ ᱠᱚᱜ ᱛᱟᱯᱮ ᱥᱤᱢ ᱠᱚ ᱪᱟᱭᱞᱮ ᱠᱚ ᱟᱞᱮ ᱜᱮᱞᱮ ᱤᱫᱤ ᱵᱟᱲᱟᱭᱟ ᱚᱱᱟ ᱢᱟᱱᱮ ᱡᱟᱦᱮᱨ ᱨᱮᱜᱮ ᱛᱟᱦᱮᱸ ᱦᱩᱭᱩᱜ ᱛᱟᱞᱮᱭᱟ ᱛᱚ ᱟᱫᱚ ᱚᱱᱟᱜᱮ ᱟᱞᱮ ᱜᱮᱞᱮ ᱤᱫᱤ ᱵᱟᱲᱟᱭ
ᱠᱟᱛᱷᱟ ᱫᱚ ᱦᱚᱜᱼᱚᱱᱟ ᱜᱮ ᱥᱟᱵ ᱨᱟᱠᱟᱵ ᱨᱮᱭᱟᱜ ᱫᱚ ᱴᱚᱴᱷᱟ ᱵᱷᱤᱛᱛᱤᱠ ᱟᱵᱳ ᱫᱚᱚ ᱟᱞᱟᱫᱟ ᱟᱞᱟᱫᱟ ᱦᱩᱭ ᱫᱟᱲᱮᱭᱟᱜᱼᱟ ᱱᱤᱭᱚᱢ ᱠᱩ ᱦᱮᱸ ᱥᱮ ᱟᱫᱚ ᱚᱱᱟ ᱠᱷᱟᱹᱛᱤᱨ ᱛᱮ ᱟᱞᱮ ᱥ ᱫᱚ ᱜᱚᱰᱮᱛ ᱦᱟᱲᱟᱢᱮ ᱦᱤᱡᱩᱜᱼᱟ ᱚᱲᱟᱜ ᱚᱲᱟᱜ ᱮ ᱦᱤᱡᱩᱜᱼᱟ ᱟᱨ ᱩᱱᱠᱩ ᱥᱤᱢ ᱥᱟᱵ ᱠᱚᱲᱟ ᱜᱤᱫᱽᱨᱟᱹᱭ ᱟᱜᱩ ᱛᱚᱨᱟ ᱚᱝᱠᱟᱟ ᱳᱭ ᱥᱟᱛ ᱟᱴᱴᱤ ᱜᱟᱱ ᱥᱤᱢ ᱥᱟᱵ ᱠᱚᱲᱟ ᱜᱤᱫᱽᱨᱟᱹ ᱡᱟᱦᱟᱸᱭ ᱫᱚ ᱵᱩᱥᱟᱹᱜ ᱥᱤᱢ ᱠᱚᱦᱚᱸ ᱠᱚ ᱥᱟᱵ ᱠᱚᱣᱟ ᱞᱟᱹᱴᱩ ᱥᱤᱢ ᱠᱚᱦᱚᱸ ᱠᱚ ᱥᱟᱵ ᱠᱚᱣᱟ ᱚᱠᱚᱭᱟᱜ ᱚᱲᱟᱜ ᱨᱮ ᱚᱠᱟ ᱞᱮᱠᱟᱱ ᱥᱤᱢ ᱢᱮᱱᱟᱜ ᱟᱠᱟᱫ ᱠᱚᱣᱟ ᱦᱮᱸᱥᱮ ᱚᱱᱠᱟ ᱞᱮᱠᱟ ᱜᱮᱠᱩ ᱥᱟᱵ ᱫᱚᱠᱩ ᱥᱟᱵ ᱠᱚᱣᱟ ᱟᱨᱨ ᱩᱱᱠᱩ ᱥᱤᱢ ᱥᱟᱵ ᱠᱚᱲᱟ ᱜᱮ ᱥᱟᱵ ᱠᱟᱛᱮᱫ ᱡᱟᱦᱟᱸ ᱫᱚᱚ ᱮᱮᱜ ᱜᱚᱰᱮᱛ ᱦᱟᱲᱟᱢ ᱠᱚ ᱮᱢᱟᱭᱟ ᱟᱨ ᱜᱚᱰᱮᱛ ᱦᱟᱲᱟᱢ ᱫᱚ ᱢᱤᱫᱴᱮᱱ ᱠᱷᱟᱹᱞᱳ ᱞᱮᱠᱱᱟᱜ ᱮ ᱟᱹᱜᱩ ᱠᱟᱜᱼᱟ ᱚᱱᱟᱨᱮ ᱩᱱᱠᱩ ᱥᱤ ᱥᱤᱢ ᱫᱚᱭ ᱥᱟᱵᱟᱣ ᱠᱚᱣᱟ ᱟᱨ ᱚᱱᱠᱟ ᱜᱚᱴᱟ ᱟᱳᱩᱭ ᱟᱹᱫᱟᱹᱭ ᱟᱹᱫᱟᱹᱭ ᱠᱟᱛᱮ ᱜᱮ ᱩᱱᱤᱜᱮ ᱯᱟ ᱯᱟᱛᱲᱟ ᱠᱷᱚᱱ ᱟᱹᱫᱟᱹ ᱠᱟᱛᱮᱜ ᱩᱱᱤ ᱫᱚ ᱪᱟᱞᱟᱜ ᱛᱟᱦᱮ ᱱᱟᱭ ᱡᱟᱦᱮᱨ
ᱦᱩᱸ
ᱟᱯᱮ ᱤᱫᱤᱭᱟ ᱟᱜᱸ ᱱᱟᱭᱠᱮ ᱦᱟᱲᱟᱢ ᱫᱚ ᱵᱚᱸᱜᱟᱭᱟ ᱦᱮᱸ ᱥᱮ ᱚᱱᱟ ᱢᱟ ᱵᱚᱸᱝᱟ ᱵᱩᱨᱩ ᱟᱫᱚ ᱵᱚᱸᱝᱟ ᱵᱩᱨᱩ ᱨᱮᱱᱟᱜ ᱟᱯᱮ ᱥᱮᱫ ᱫᱚ ᱚᱠᱟ ᱞᱮᱠᱟ ᱟᱜᱸ ᱥᱩᱲᱟ ᱭᱟᱯᱮ ᱚᱠᱟ ᱞᱮᱠᱟ ᱚᱱᱟ ᱠᱟᱹᱴᱤᱡ ᱞᱟᱹᱭ ᱞᱟᱦᱟ ᱣᱤᱧ ᱛᱟᱞᱟᱝ ᱢᱮ
ᱦᱩᱸ ᱟᱫᱚ ᱟᱞᱮ ᱥᱮᱫ ᱫᱚ ᱥᱚᱲᱮ ᱫᱚᱞᱮ ᱥᱚᱲᱮ ᱜᱮᱭᱟ ᱛᱚ ᱢᱟᱱᱮ ᱡᱟᱨᱱᱟᱜ ᱟᱜ ᱯᱩᱡᱟᱹ ᱨᱮᱱᱟᱜ ᱥᱳᱲᱮ ᱫᱚ ᱠᱚᱨᱟᱣ ᱜᱮᱭᱟ ᱞᱮ ᱟᱫᱚ ᱟᱞᱮ ᱥᱮᱫ ᱫᱚ ᱥᱚᱲᱮᱱᱟ ᱥᱤᱢ ᱠᱚᱫᱚ ᱠᱚ ᱜᱮᱫ ᱪᱟᱵᱟ ᱦᱩᱭᱱᱟ ᱡᱟᱦᱮᱨ ᱫᱚ ᱵᱚᱸᱜᱟ ᱠᱚᱢ ᱮᱢᱟ ᱟᱫ ᱚᱱᱟ ᱠᱚᱫᱚ ᱦᱩ ᱦᱩᱭ ᱵᱟᱲᱟ ᱠᱟᱛᱮᱫ ᱜᱮ ᱟᱫᱚ ᱥᱤᱢ ᱠᱚ ᱫᱚ ᱞᱮ ᱥᱟᱯᱷᱟ ᱠᱚᱣᱟ ᱟᱫᱚ ᱪᱮᱫ ᱚᱱᱟ ᱠᱚ ᱞᱮ ᱟᱹᱜᱩ ᱚᱱᱟ ᱡᱤᱞ ᱜᱮᱞᱮ ᱜᱮᱫ ᱥᱟᱯᱷᱟᱭ ᱛᱮ ᱟᱫᱚ ᱥᱚᱲᱮ ᱫᱚ ᱟᱞᱮ ᱫᱚ ᱢᱟᱱᱮ ᱯᱮᱸᱧᱟᱪ ᱟᱫᱟ ᱨᱚᱥᱩᱱ ᱚᱱᱟ ᱠᱚᱫᱚ ᱵᱟᱞᱮ ᱢᱮᱥᱟ ᱵᱟᱲᱟᱭ ᱜᱤᱭᱟ ᱥᱩᱫᱩ ᱥᱩᱱᱩᱢ ᱠᱚ ᱟᱨ ᱛᱟᱨᱯᱚᱨᱮ ᱥᱟᱥᱟᱝ ᱠᱚᱞᱮ ᱥᱩᱫᱩ ᱞᱮ ᱢᱮᱥᱟ ᱵᱟᱲᱟᱭ ᱜᱮᱭᱟ ᱟᱫᱚ ᱥᱩᱱᱩᱢ ᱞᱮ ᱯᱨᱚᱛᱷᱚᱢ ᱫᱚᱞᱮ ᱦᱩᱸ ᱦᱩᱸ ᱞᱟᱹᱭ ᱵᱮᱱ
ᱚᱸᱰᱮ ᱫᱚ ᱟᱞᱮ ᱦᱚᱸ ᱚᱱᱝᱟ ᱟᱫᱟ ᱨᱟᱥᱩᱱ ᱯᱮᱸᱭᱟᱡᱽ ᱠᱚᱫᱚ ᱵᱟᱞᱮ ᱤᱫᱤ ᱜᱮᱭᱟ ᱦᱮᱸᱥᱮ ᱠᱷᱟᱹᱞᱤ ᱚᱱᱟ ᱵᱚᱸᱝᱟ ᱥᱟᱨᱮᱡ ᱟ ᱡᱟᱦᱟᱸ ᱛᱤᱱᱟᱹᱜ ᱡᱤᱨᱟᱹ ᱥᱟᱥᱟᱝ ᱥᱩᱱᱩᱢ ᱚᱱ ᱛᱮ ᱢᱟᱹᱨᱤᱪ ᱜᱩᱲᱟᱹ ᱠᱚ ᱞᱟᱜᱟᱜᱼᱟ ᱚᱱᱟ ᱠᱚᱞᱮ ᱮᱢᱟᱜᱼᱟ ᱦᱮᱸᱥᱮᱮ ᱛᱚᱵᱮ ᱦᱚ ᱸᱚᱭ ᱟᱞᱮ ᱫᱚᱚ ᱮᱜ ᱦᱚᱝᱠᱟ ᱟᱛᱩ ᱠᱚᱨᱮ ᱯᱟᱪᱟ ᱠᱚ ᱛᱟᱦᱮᱱᱟ ᱡᱮ ᱢᱤᱫ ᱴᱮᱱ ᱢᱟᱱᱮ ᱯᱩᱱ ᱚᱲᱟᱜ ᱠᱚ ᱡᱚᱲᱚᱜᱼᱟ ᱯᱩᱱ ᱚᱲᱟᱜ ᱠᱚ ᱞᱟᱹᱭ ᱟᱠᱚᱣᱟ ᱡᱮ ᱱᱤᱭᱟᱹ ᱵᱟᱨ ᱫᱚ ᱟᱯᱮ ᱯᱩᱱ ᱚᱲᱟᱜ ᱢᱮᱥᱟ ᱠᱟᱛᱮᱜ ᱮᱮᱸᱢᱤᱫ ᱦᱚᱲ ᱠᱟᱛᱮᱜ ᱯᱮ ᱦᱤᱡᱩᱜᱼᱟ ᱟᱨ ᱯᱮ ᱥᱚᱲᱮᱭᱟ ᱚᱠᱚᱭ ᱫᱚ ᱫᱟᱜ ᱵᱷᱟᱹᱨᱭᱟᱹ ᱦᱮᱸᱥᱮ ᱚᱠᱚᱭ ᱫᱚ ᱪᱟᱣᱞᱤ ᱡᱚ ᱚᱱᱠᱟ ᱜᱷᱟᱱᱴᱟ ᱞᱟᱹᱜᱤᱫ ᱥᱤᱢ ᱜᱮᱫ ᱠᱚ ᱞᱟᱹᱜᱤᱫ ᱩᱱᱠᱩ ᱯᱩᱱ ᱦᱚᱲᱟᱜ ᱜᱮ ᱫᱟᱭᱤᱛᱚ ᱛᱟᱦᱮᱱᱟ ᱡᱟᱦᱟᱸ ᱫᱚ ᱯᱩᱱ ᱦᱚᱲᱟᱜ ᱚᱲᱟᱜ ᱠᱷᱚᱱ ᱯᱟᱪᱟ ᱞᱮᱠᱟ ᱛᱟᱦᱮᱱ ᱛᱟᱠᱚᱣᱟ ᱡᱮ ᱱᱤᱭᱟᱹ ᱵᱟᱨ ᱫᱚ ᱟᱯᱮ ᱯᱮ ᱤᱥᱤᱱ ᱦᱩᱭᱩᱜ ᱛᱟᱯᱮᱭᱟ ᱟᱯᱮ ᱯᱩᱱ ᱚᱲᱟᱜ ᱦᱮᱸᱥᱮ ᱚᱱᱠᱟ ᱞᱮᱠᱟ ᱩᱱᱠᱩ ᱠᱚ ᱤᱥᱤᱱᱟ ᱟᱫᱚ ᱱᱚᱜ-ᱚᱭ ᱥᱩᱲᱮ ᱫᱚ ᱟᱞᱮ ᱟᱹᱛᱩ ᱨᱮᱱ ᱫᱚ ᱱᱚᱜ-ᱚᱭ ᱢᱤᱫ ᱴᱷᱮᱡ ᱜᱮᱠᱩ ᱥᱳᱲᱮᱭᱟ ᱢᱤᱜ ᱚᱱᱮ ᱡᱟᱦᱟᱸ ᱫᱚ ᱡᱟᱦᱟᱸ ᱛᱤᱱᱟᱹᱜ ᱥᱟᱨᱮᱜ-ᱟ ᱚᱱᱟ ᱠᱚᱫᱚ ᱡᱟᱦᱟᱸ ᱫᱚ
ᱦᱩᱸ
ᱵᱚᱦᱚᱜ ᱫᱚ ᱱᱟᱭᱠᱮ ᱦᱟᱲᱟᱢ ᱵᱚᱸᱜᱟ ᱵᱩᱨᱩᱭᱟ ᱥᱚᱲᱮ ᱠᱟᱛᱮᱡ ᱥᱮ ᱱᱟᱭᱠᱮ ᱦᱟᱲᱟᱢᱮ ᱡᱚᱢᱟ ᱟᱨ ᱡᱟᱦᱟᱸ ᱫᱚ ᱵᱚᱦᱚᱜ ᱠᱷᱚᱱ ᱞᱟᱛᱟᱨ ᱥᱮᱱ ᱫᱚ ᱚᱱᱟ ᱫᱚ ᱜᱚᱴᱟ ᱟᱹᱛᱩ ᱨᱮᱱ ᱠᱚ ᱡᱚᱢᱟ ᱥᱚᱲᱮ ᱠᱟᱛᱮ ᱟᱫᱚ ᱚᱱᱟ ᱜᱮ ᱡᱚᱠᱷᱚᱱ ᱚᱱᱟ ᱥᱚᱲᱮ ᱠᱚ ᱤᱥᱤᱱ ᱯᱩᱨᱟᱹᱣᱟ ᱟᱫᱚ ᱜᱚᱰᱮᱛ ᱦᱟᱲᱟᱢ ᱦᱮᱞᱟᱜ-ᱟ ᱦᱚᱦᱚ ᱞᱟᱹᱜᱤᱫ ᱡᱮ ᱦᱮᱸ ᱥᱳᱲᱮ ᱦᱩᱭ ᱠᱟᱱᱟ ᱟᱫᱚ ᱠᱚᱲᱟ ᱜᱤᱫᱽᱨᱟᱹ ᱠᱩᱲᱤ ᱜᱤᱫᱽᱨᱟᱹ ᱥᱟᱱᱟᱢ ᱦᱚᱲ ᱠᱚ ᱦᱮᱟᱞᱟᱜ-ᱟ ᱡᱟᱦᱮᱨ ᱵᱩᱴᱟᱹ ᱛᱮ ᱟᱨ ᱥᱟᱱᱟᱢ ᱦᱚᱲ ᱫᱷᱩᱛᱤ ᱠᱟᱛᱮ ᱠᱚ ᱪᱟᱞᱟᱜ-ᱟ ᱚᱠᱚᱭ ᱫᱚ ᱯᱟᱹᱧᱪᱤ ᱥᱟᱹᱲᱤ ᱵᱟᱸᱫᱮ ᱠᱟᱛᱮ ᱜᱮᱠᱚ ᱦᱮᱟᱞᱜ-ᱟ ᱡᱮᱦᱮᱛᱩ ᱛᱩᱢᱫᱟᱜ ᱴᱟᱢᱟᱠ ᱠᱚ ᱤᱫᱤ ᱛᱚᱨᱟᱭ ᱜᱮᱭᱟ ᱮᱱᱮᱡ ᱮᱱᱮᱡ ᱛᱮ ᱱᱟᱭᱠᱮ ᱦᱟᱲᱟᱢ ᱠᱚ ᱟᱹᱜᱩᱭᱭᱟ ᱮᱱᱠᱷᱟᱱ ᱫᱚ ᱦᱚᱜ ᱚ ᱱᱚᱝᱠᱟ ᱟᱯᱮᱥᱮᱫ ᱦᱚᱜ-ᱚᱭ ᱥᱩᱨᱮ ᱡᱚᱢ ᱠᱩᱲᱤ ᱦᱚᱯᱚᱱ ᱠᱚᱲᱟ ᱦᱚᱯᱚᱱ ᱢᱤᱫ ᱛᱮᱠᱚ ᱪᱟᱞᱟᱜ-ᱟ ᱟᱨ ᱦᱚᱸᱜ ᱚ ᱱᱚᱝᱠᱟ ᱱᱟᱭᱠᱮ ᱦᱟᱲᱟᱢ ᱫᱚ ᱦᱚᱝᱠᱟ ᱮᱱᱮᱡ ᱮᱱᱮᱡ ᱛᱮᱫᱚ ᱠᱚ ᱟᱹᱜᱩᱭ ᱜᱮᱭᱟ ᱥᱮ ᱵᱟᱝ ᱡᱟᱦᱟᱸ ᱫᱚ ᱛᱩᱱᱫᱟᱜ ᱴᱟᱢᱟᱠ ᱟᱛᱮᱜ ᱮᱱᱮᱡ ᱥᱮᱨᱮᱧ ᱟᱛᱮᱫ ᱵᱟᱦᱟ ᱨᱮᱱᱟᱜ ᱥᱮᱨᱮᱧ ᱟᱛᱮᱜ ᱠᱚ ᱟᱹᱜᱩᱭᱟᱭ ᱱᱟᱭᱠᱮ ᱦᱟᱲᱟᱢ ᱟᱛᱩ ᱛᱮ ᱟᱯᱮ ᱥᱮᱫ ᱦᱚ ᱚᱱᱠᱟ ᱠᱚ ᱟᱹᱜᱩ ᱠᱚᱣᱟ ᱥᱮ ᱵᱟᱝᱟ
ᱦᱩᱸ ᱟᱫᱚ ᱟᱞᱮ ᱥᱮᱫ ᱦᱚᱸ ᱚᱱᱠᱟ ᱜᱮ ᱟᱹᱜᱩ ᱠᱚᱣᱟ ᱠᱚ ᱡᱮ ᱥᱚᱲᱮ ᱢᱚᱲᱮ ᱤᱥᱤᱱ ᱞᱮᱠᱟᱱᱟᱜ ᱫᱚ ᱢᱟᱱᱮ ᱟᱫᱚ ᱟᱹᱛᱩ ᱟᱹᱛᱩ ᱫᱚ ᱦᱚᱣᱟ ᱠᱚ ᱪᱟᱜ ᱜᱮᱭᱟ ᱜᱚᱰᱮᱛ ᱫᱟᱲᱟᱢ ᱦᱚᱣᱟ ᱜᱮ ᱪᱟᱜ ᱜᱮᱭᱟᱭ ᱛᱚ ᱟᱛᱮ ᱟᱫᱚ ᱥᱚᱲᱮ ᱡᱚᱢ ᱵᱟᱲᱟ ᱠᱟᱛᱮ ᱴᱟᱢᱟᱠ ᱛᱩᱢᱫᱟᱜ ᱫᱚᱞᱮ ᱟᱹᱜᱩ ᱠᱫ ᱜᱮᱭᱟ ᱞᱟᱦᱟ ᱠᱷᱚᱱᱟᱜ ᱜᱮ ᱠᱚᱲᱟ ᱜᱤᱫᱽᱨᱟᱹ ᱠᱚᱫᱚ ᱡᱚᱛᱚ ᱴᱟᱢᱟᱠ ᱛᱩᱢᱫᱟᱜ ᱠᱚᱫᱚ ᱚᱱᱟ ᱠᱚᱜᱮ ᱟᱫᱚ ᱥᱚᱲᱮ ᱠᱚᱫᱚ ᱡᱚᱢ ᱪᱟᱵᱟ ᱠᱟᱛᱮᱜ ᱟᱫᱚ ᱡᱟᱦᱮᱨ ᱨᱮᱦᱚᱸ ᱵᱚᱸᱜᱟ ᱠᱚ ᱟᱬᱜᱚ ᱠᱟᱛᱮᱫ ᱟᱫᱚ ᱮᱱᱮᱡ ᱵᱟᱲᱟ ᱠᱚᱫᱚ ᱚᱸᱰᱮ ᱜᱮ ᱮᱱᱮᱡ ᱯᱨᱚᱛᱷᱚᱢ ᱞᱮ ᱮᱱᱮᱡ ᱠᱮᱫᱟ ᱢᱟᱱᱮ ᱯᱮ ᱟᱠᱷᱲᱟ ᱜᱟᱱ ᱮᱱᱮᱡ ᱠᱟᱛᱮᱜ ᱜᱮ ᱟᱫᱚ ᱚᱸᱰᱮ ᱠᱷᱚᱱᱟᱜ ᱜᱮ ᱮᱱᱮᱡ ᱠᱟᱛᱮ ᱮᱱᱮᱡ ᱛᱮ ᱟᱫᱚ ᱜᱚᱴᱟ ᱛᱩᱞᱟᱹ ᱠᱟᱛᱮ ᱡᱚᱠᱷᱚᱱᱮ ᱡᱟᱦᱮᱨ ᱢᱟᱱᱮ ᱛᱤᱱᱟᱹᱜ ᱢᱟᱨᱟᱝ ᱟᱹᱛᱩ ᱛᱮ ᱦᱮᱸᱱᱟᱜ-ᱟ ᱱᱚᱣᱟ ᱠᱚᱫᱚ ᱱᱟᱭᱠᱮ ᱵᱟᱵᱟ ᱠᱚ ᱡᱟᱸᱜᱟ ᱠᱚ ᱟᱹᱨᱩᱵ ᱤᱫᱤ ᱠᱚᱣᱟ ᱛᱚᱨ ᱯᱚᱨᱮ ᱵᱚᱸᱜᱟ ᱠᱚ ᱡᱟᱸᱜᱟ ᱠᱚ ᱟᱹᱨᱩᱵ ᱤᱫᱤ ᱠᱚ ᱜᱮᱭᱟ ᱛᱟᱯᱚᱨᱮ ᱚᱱᱠᱩ ᱡᱟᱸᱜᱟ ᱠᱚ ᱟᱹᱨᱩᱵ ᱪᱟᱵᱟ ᱛᱟᱯᱚᱨᱮ ᱱᱟᱭᱠᱮ ᱚᱲᱟᱜ ᱴᱷᱮᱱ ᱡᱟᱸᱜᱟ ᱠᱚ ᱟᱵᱩᱜ ᱵᱟᱲᱟ ᱠᱟᱛᱮ ᱟᱫᱚ ᱵᱚᱸᱜᱟ ᱠᱚ ᱥᱤᱢᱟᱹᱱ ᱵᱟᱲᱟ ᱠᱟᱛᱮ ᱵᱚᱸᱜᱟᱜ ᱠᱚ ᱠᱟᱛᱷᱟᱢ ᱟᱡᱚᱢ ᱠᱟᱛᱮᱜ ᱟᱫᱚ ᱥᱤᱢᱟᱹᱱ ᱠᱟᱛᱮ ᱟᱫᱚ ᱮᱱᱮᱡ ᱠᱚᱫᱚ ᱦᱩᱭᱩᱜ ᱵᱟᱲᱟᱜ ᱜᱮᱭᱟ ᱫᱟᱜ ᱫᱩᱞ ᱠᱚᱫᱚ ᱦᱩᱭᱩᱜ ᱜᱮᱭᱟ ᱟᱞᱮ ᱥᱮᱫ ᱫᱚ ᱟᱯᱮ ᱥᱮᱫ ᱫᱚ ᱪᱮᱫᱠᱟ ᱦᱩᱭᱩᱜ ᱜᱮᱭᱟ
ᱦᱳᱭ ᱦᱚᱜ-ᱚᱭ ᱵᱩᱭᱠᱚᱧ ᱡᱟᱦᱟᱸ ᱟᱢ ᱞᱟᱹᱭ ᱠᱮᱜ ᱟᱢ ᱵᱚᱸᱜᱟ ᱟᱞᱮᱥᱮᱫ ᱫᱚ ᱦᱚᱜ-ᱚᱭ ᱵᱚᱸᱜᱟ ᱟᱬᱜᱳ ᱫᱚ ᱵᱟᱦᱟ ᱨᱮᱫᱚ ᱵᱟᱝ ᱦᱩᱭᱩᱜ ᱜᱮᱭᱟ ᱟᱞᱮᱥᱮᱫ ᱫᱚ ᱵᱚᱸᱜᱟ ᱟᱬᱜᱳ ᱫᱚ ᱦᱩᱭᱩᱜ-ᱟ ᱛᱚ ᱱᱤᱭᱟᱹ ᱫᱟᱸᱥᱟᱭ ᱨᱮ ᱟᱞᱮᱫᱚ ᱵᱚᱸᱜᱟᱞᱮ ᱟᱬᱜᱚᱱ ᱛᱟᱦᱮᱱᱟ ᱱᱤᱭᱟᱹ ᱵᱟᱦᱟ ᱨᱮᱫᱚ ᱟᱞᱮᱥᱮᱫ ᱫᱚ ᱵᱚᱸᱜᱟ ᱫᱚ ᱵᱟᱞᱮ ᱟᱬᱜᱚ ᱠᱚ ᱛᱟᱦᱮᱫ ᱦᱚᱭᱥᱮ ᱛᱚᱵᱮ ᱟᱞᱮ ᱫᱚ ᱡᱟᱦᱟ ᱛᱚ ᱵᱟᱦᱟ ᱨᱮᱫᱚ ᱱᱟᱭᱠᱮ ᱦᱟᱲᱟᱢ ᱦᱚᱜ-ᱚᱭ ᱮᱱᱮᱡ ᱥᱮᱨᱮᱧ ᱵᱟᱦᱟ ᱚᱰᱮᱱᱟᱜ ᱮᱱᱮᱡ ᱥᱮᱨᱮᱧ ᱛᱮᱞᱮ ᱮᱸ ᱮᱱᱮᱡ ᱥᱮᱨᱮᱧ ᱥᱮᱨᱮᱧ ᱛᱮᱠᱚ ᱟᱹᱜᱩᱭᱭᱟ ᱟᱫᱚ ᱠᱩᱞᱦᱤ ᱢᱩᱪᱟᱹᱫ ᱠᱷᱟᱡ ᱜᱮ ᱡᱚᱛᱚ ᱫᱩᱣᱟᱹᱨ ᱫᱩᱣᱟᱹᱨ ᱠᱩᱲᱤ ᱦᱚᱯᱚᱱ ᱡᱟᱦᱟᱸ ᱛᱤᱱᱟᱹᱜ ᱠᱚ ᱛᱟᱦᱮᱱᱟ ᱠᱟᱥᱟ ᱛᱷᱟᱹᱨᱤ ᱵᱟᱠᱷᱟᱡ ᱠᱟᱥᱟ ᱡᱟᱢ ᱵᱟᱹᱴᱤ ᱡᱟᱦᱟᱸ ᱫᱚ ᱠᱟᱥᱟ ᱡᱚᱢ ᱢᱮᱛᱟᱜ ᱜᱮᱭᱟ ᱚᱱᱟ ᱠᱚ ᱨᱤᱰᱤ ᱫᱚᱦᱚ ᱠᱟᱜ-ᱟ ᱜᱟᱸᱰᱳ ᱠᱚ ᱨᱤᱰᱤ ᱫᱚᱦᱚ ᱠᱟᱜ-ᱟ ᱟᱨ ᱥᱩᱱᱩᱢ ᱴᱟᱹᱴᱭᱟᱹᱜ ᱨᱮ ᱫᱚᱦᱚ ᱠᱟᱛᱮᱡ ᱫᱟᱜ ᱞᱚᱴᱟᱨ ᱨᱮ ᱫᱚᱦᱚ ᱠᱟᱛᱮᱡ ᱵᱟᱝ ᱠᱷᱟᱡ ᱦᱚᱸᱜ ᱚᱭ ᱥᱩᱱᱩᱢ ᱢᱟ ᱛᱮᱡ ᱫᱟᱜ ᱟᱛᱮᱡ ᱡᱟᱸᱜᱟ ᱠᱚ ᱟᱹᱵᱩᱜ ᱛᱟᱭᱟ ᱦᱮᱸᱥᱮ ᱟᱨ
ᱦᱮᱸ ᱦᱮᱸ
ᱚᱱᱠᱟᱜᱮ ᱟᱞᱮᱥᱮᱫ ᱫᱚ ᱡᱟᱦᱟᱸᱭ ᱫᱚ ᱢᱤᱫᱴᱮᱱ ᱠᱚᱲᱟ ᱦᱚᱯᱚᱱ ᱠᱚ ᱥᱟᱵ ᱠᱟᱭᱟ ᱩᱱᱤ ᱫᱚ ᱢᱤᱫᱴᱮᱱ ᱦᱟᱥᱟ ᱴᱩᱠᱩᱡ ᱥᱮ ᱦᱟᱥᱟ ᱚᱠᱟ ᱴᱟᱜ ᱞᱟᱹᱭ ᱜᱟᱱᱚᱜ-ᱟ ᱚᱱᱟ ᱠᱟᱸᱰᱟ ᱨᱮ ᱫᱟᱜ ᱮ ᱜᱚᱫ ᱠᱟᱜ ᱛᱟᱦᱮᱱᱟ ᱟᱨ ᱱᱟᱭᱠᱮ ᱦᱟᱲᱟᱢ ᱫᱚ ᱱᱚᱜ-ᱚᱭ ᱦᱟ ᱮᱴᱟᱜ ᱨᱮ ᱵᱟᱦᱟᱭ ᱫᱚᱦᱚ ᱠᱟᱜ ᱛᱟᱦᱮᱱᱟ ᱟᱨ ᱚᱱᱟᱜᱮ ᱢᱤᱫ ᱠᱩᱞᱦᱤ ᱢᱩᱪᱟᱹᱫ ᱠᱷᱚᱱ ᱯᱚᱨᱛᱮᱠᱴᱤ ᱡᱚᱛᱚ ᱚᱲᱟᱜ ᱨᱮᱜᱮ ᱠᱟᱴᱟᱭ ᱫᱚᱦᱚᱭᱟ ᱚᱱᱟ ᱜᱟᱸᱰᱳ ᱪᱮ ᱨᱮ ᱟᱫᱚ ᱠᱚ ᱟᱵᱩᱜ ᱟᱬᱜᱩᱭᱭᱟ ᱡᱟᱦᱟᱸᱭ ᱠᱚᱲᱟ ᱜᱤᱫᱽᱨᱟᱹ ᱮᱸ ᱦᱟᱥᱟ ᱨᱮᱭᱟᱜ ᱠᱟᱸᱰᱟᱭ ᱮᱸ ᱜᱚᱜ ᱠᱟᱜ ᱫᱚ ᱩᱱᱤ ᱦᱚᱸᱠᱚ ᱟᱹᱜᱩᱠᱟᱭᱟ ᱟᱨ ᱚᱱᱠ ᱟᱞᱠᱟ ᱜᱮ ᱱᱟᱭᱠᱮ ᱦᱟᱲᱟᱢ ᱠᱚ ᱟᱵᱩᱜ ᱠᱟᱫᱮ ᱥᱮᱠᱚ ᱡᱚᱦᱟᱨ ᱮᱭᱟ ᱠᱚ ᱚᱱᱟ ᱥᱟᱶ ᱛᱮᱜᱮ ᱡᱟᱦᱟᱸᱭ ᱠᱩᱲᱤ ᱜᱤᱫᱽᱨᱟᱹᱭ ᱡᱚᱦᱟᱨ ᱟᱫᱮ ᱫᱚ ᱩᱱᱤ ᱠᱩᱲᱤ ᱜᱤᱫᱽᱨᱟᱹ ᱚᱱᱟ ᱦᱟᱴᱟᱜ ᱠᱷᱚᱱ ᱮ ᱢᱤᱫᱴᱮᱱ ᱵᱟᱦᱟᱭ ᱮᱢᱟᱭ ᱟ ᱡᱟᱦᱟᱸ ᱵᱟᱦᱟ ᱫᱚ ᱧᱮᱞ ᱜᱮᱭᱟ ᱱᱟᱭᱠᱮ ᱦᱟᱲᱟᱢ ᱦᱟᱴᱟᱜ ᱨᱮ ᱫᱚᱦᱚ ᱠᱟᱜᱼᱟ ᱟᱫᱚ ᱚᱱᱟ ᱫᱚ ᱜᱚᱪᱷᱟᱭ ᱮᱢᱟᱣᱟ ᱠᱚᱣᱟ ᱦᱮᱸᱥᱮ ᱜᱚᱪᱷᱟ ᱠᱚ ᱟᱛᱟᱝ ᱟ ᱟᱨ ᱜᱚᱪᱷᱟ ᱨᱮᱭ ᱮᱢᱟ ᱚᱱᱠᱟᱜ ᱜᱮ ᱜᱚᱴᱟ ᱠᱩᱞᱦᱤ ᱠᱚ ᱟᱹᱵᱩᱠ ᱮᱭᱟ ᱟᱨ ᱮᱱᱮᱡ ᱮᱱᱮᱡ ᱛᱮᱠᱚ ᱦᱤᱡᱩᱜᱼᱟ ᱟᱫᱚ ᱟᱞᱮ ᱥᱮᱫ ᱫᱚ ᱦᱚᱸᱜᱼᱚᱭ ᱵᱟᱦᱟ ᱫᱟᱜ ᱫᱩᱞ ᱫᱚ ᱫᱚᱥᱟᱨ ᱦᱤᱞᱳᱜ ᱦᱩᱭᱩᱜᱼᱟ ᱜᱭᱟ ᱛᱚ ᱟᱯᱮ ᱥᱮᱫ ᱫᱚ ᱮᱸ ᱡᱮᱦᱤᱞᱳᱜ ᱡᱟᱦᱮᱨ ᱥᱤᱢ ᱯᱮ ᱡᱚᱢ ᱠᱚᱣᱟ ᱡᱟᱦᱮᱨ ᱵᱚᱸᱜᱟ ᱦᱩᱭᱩᱜ ᱮᱱᱦᱤᱞᱳᱜ ᱯᱮᱸ ᱮᱸ ᱡᱚᱢᱟᱜ ᱥᱮ ᱢᱟᱱᱮ ᱵᱟᱦᱟ ᱫᱟᱜ ᱠᱚᱯᱮ ᱫᱩᱞ ᱡᱚᱝᱟ ᱥᱮ ᱫᱚᱥᱟᱨ ᱦᱤᱞᱚᱜ ᱯᱮ ᱫᱩᱞ ᱡᱚᱝᱟ
ᱟᱞᱮᱥᱮᱫ ᱫᱚ ᱚᱱᱮ ᱡᱟᱵᱤᱱ ᱞᱟᱹᱭ ᱠᱮᱫᱟ ᱚᱝᱠᱟᱜᱮ ᱡᱚᱛᱚ ᱢᱟᱱᱮ ᱵᱚᱸᱜᱟ ᱠᱚ ᱡᱟᱸᱜᱟ ᱠᱚ ᱟᱨᱩᱵ ᱠᱚᱣᱟ ᱛᱚ ᱟᱫᱚ ᱵᱚᱸᱜᱟ ᱛᱟᱯᱚᱨᱮ ᱱᱟᱭᱠᱮ ᱦᱟᱲᱟᱢ ᱯᱤᱸᱰᱟᱹ ᱨᱮᱜᱮ ᱢᱟᱱᱮ ᱪᱮᱫ ᱠᱚ ᱞᱟᱹᱭ ᱠᱮᱫᱚ ᱜᱟᱸᱰᱳ ᱨᱮᱜᱮ ᱚᱱᱟ ᱨᱮᱜᱮ ᱟᱫᱚ ᱵᱚᱸᱜᱟ ᱠᱚ ᱡᱟᱸᱜᱟ ᱡᱟᱸᱜᱟ ᱱᱟᱭᱠᱮ ᱠᱚ ᱟᱹᱨᱩᱵ ᱠᱚᱣᱟ ᱛᱟᱯᱚᱨᱮ ᱱᱟᱦᱜ ᱵᱟᱦᱟ ᱠᱚᱠᱚ ᱮᱢ ᱵᱟᱲᱟ ᱟᱠᱚᱣᱟ ᱛᱟᱯᱚᱨᱮ ᱫᱟᱜ ᱫᱩᱞ ᱫᱚ ᱢᱟᱱᱮ ᱩᱱᱦᱤᱞᱚᱜ ᱫᱚ ᱵᱟᱝ ᱮᱦᱚᱵᱼᱚᱜ ᱛᱟᱞᱮ ᱜᱮᱭᱟ ᱟᱫᱚ ᱠᱚᱛᱮᱠ ᱦᱚᱲ ᱠᱚᱫᱚ ᱠᱚ ᱢᱟᱱᱮ ᱨᱟᱹᱥᱠᱟᱹ ᱛᱮᱫᱚ ᱟᱫᱚ ᱫᱟᱜ ᱫᱩᱞ ᱫᱚᱠᱚ ᱜᱮᱭᱟ ᱛᱟᱯᱚᱨᱮ ᱛᱟᱯᱮ ᱫᱟᱜ ᱫᱩᱞ ᱫᱚ ᱦᱩᱭᱩᱜ ᱛᱟᱞᱮ ᱜᱮᱭᱟ ᱫᱚᱥᱟᱨ ᱫᱤᱱ ᱡᱟᱦᱟᱸ ᱦᱳᱭᱳᱜ ᱠᱟᱱᱟ ᱥᱟᱹᱨᱫᱤ ᱫᱚᱥᱟᱨ ᱫᱤᱱ ᱫᱚ ᱦᱳᱭᱳᱜ ᱠᱟᱱᱟ ᱵᱟᱥᱠᱮ ᱦᱤᱞᱳᱜ ᱵᱟᱝᱟ ᱦᱩᱸ ᱡᱟᱞᱮ ᱦᱤᱞᱳᱜ ᱩᱱ ᱦᱤᱞᱚᱜ ᱜᱮ ᱟᱞᱮ ᱥᱮᱫ ᱫᱚ ᱫᱟᱜ ᱫᱩᱞ ᱫᱚ ᱦᱳᱭᱳᱜ ᱜᱮᱭᱟ ᱢᱟᱱᱮ ᱩᱱ ᱦᱤᱞᱳᱜ ᱫᱚ ᱡᱷᱚᱛᱚ ᱦᱚᱲ ᱚᱲᱟᱜ ᱩᱱᱟᱹᱜ ᱦᱚᱲ ᱯᱮᱲᱟ ᱢᱟᱱᱟᱭ ᱟ ᱚᱲᱟᱜ ᱥᱟᱱᱟᱭᱟ ᱠᱩᱲᱤ ᱜᱤᱫᱽᱨᱟᱹ ᱦᱮᱱᱟᱜ ᱠᱚᱣᱟ ᱩᱱᱠᱩ ᱜᱮ ᱡᱟᱦᱮᱨ ᱢᱟᱱᱮ ᱱᱟᱭᱮ ᱱᱟᱭᱠᱮ ᱚᱲᱟᱜ ᱪᱟᱨ ᱠᱟᱛᱮᱜ ᱟᱫᱚ ᱢᱟᱱᱮ ᱪᱮᱜ ᱢᱮᱱ ᱟ ᱚᱸᱰᱮ ᱜᱮ ᱫᱟᱜ ᱫᱩᱞ ᱫᱚᱠᱚ ᱥᱩᱨᱩᱭ ᱜᱮᱭᱟ ᱱᱟᱭᱠᱮ ᱚᱲᱟᱜ ᱨᱮ ᱯᱚᱛᱷᱚᱢ ᱫᱚ ᱚᱱᱟ ᱚᱱᱠᱟ ᱛᱮᱜᱮ ᱟᱫᱚ ᱫᱟᱜ ᱫᱩᱞ ᱞᱮ ᱥᱩᱨᱩᱜ ᱜᱮᱭᱟᱞᱮ ᱛᱟᱦ ᱞᱮ ᱪᱤᱠᱟᱹ ᱛᱮᱜᱮ ᱦᱩᱭᱩᱜ ᱜᱮᱭᱟ ᱫᱟᱜ ᱫᱩᱞ ᱞᱮ ᱯᱟᱠᱟ ᱦᱚᱸ ᱥᱩᱨᱩᱜ ᱜᱮᱭᱟ ᱛᱟᱦᱞᱮ
ᱦᱳᱭ ᱫᱟᱜ ᱫᱩᱞ ᱫᱚ ᱟᱞᱮ ᱦᱚᱸ ᱦᱚᱜ ᱚᱭ ᱡᱟᱦᱟᱸ ᱫᱚ ᱱᱟᱭᱠᱮ ᱚᱲᱟᱜ ᱠᱷᱚᱱ ᱜᱮ ᱮᱛᱚᱦᱚᱵ ᱫᱚ ᱫᱚᱥᱟᱨ ᱦᱤᱞᱳᱜ ᱡᱟᱦᱟᱸ ᱫᱚ ᱡᱟᱦᱮᱨ ᱵᱩᱴᱟᱹ ᱨᱮ ᱥᱤᱢ ᱠᱚᱞᱮ ᱡᱚᱢ ᱠᱚᱣᱟ ᱦᱮᱸ ᱥᱮ ᱚᱱᱟ ᱫᱚᱥᱟᱨ ᱫᱚᱥᱟᱨ ᱦᱤᱞᱳ ᱟᱞᱮ ᱫᱚ ᱫᱟᱜ ᱫᱩᱞ ᱠᱚᱫᱚ ᱮᱛᱚᱦᱚᱵ ᱟᱞᱮ ᱮᱛᱚᱦᱚᱯ ᱟ ᱟᱫᱚ ᱚᱱᱠᱟᱜ ᱜᱮ ᱡᱟᱦᱟᱸᱭ ᱜᱟᱱᱚᱜ ᱟᱠᱚ ᱵᱟᱝ ᱜᱟᱱᱚᱜ ᱩᱱᱠᱩ ᱫᱚ ᱵᱟᱝ ᱦᱮᱸ ᱫᱩᱞ ᱫᱟᱜ ᱫᱩᱞ ᱠᱚ ᱜᱟᱱᱚᱜᱼᱟ ᱩᱱᱠᱩ ᱜᱮᱠᱚ ᱫᱩᱩᱞ ᱟᱚᱣᱟ ᱟᱨ ᱱᱚᱜᱼᱚᱭ ᱡᱟᱦᱟᱸ ᱫᱚ ᱱᱮᱛᱟᱨ ᱫᱚ ᱢᱤᱫ ᱥᱚᱢᱟᱡᱽ ᱨᱮ ᱚᱠᱟ ᱚᱠᱟ ᱧᱮᱞᱚᱜ ᱠᱟᱱ ᱜᱮᱭᱟ ᱠᱤᱪᱷᱩ ᱡᱟᱭᱜᱟ ᱨᱮᱫᱚ ᱵᱟᱦᱟ ᱨᱮᱦᱚᱸ ᱛᱩᱢᱫᱟᱜ ᱴᱟᱢᱟᱠ ᱵᱟᱝ ᱠᱛᱮᱜ ᱡᱮᱦᱤᱞᱳᱜ ᱠᱚ ᱵᱚᱸᱜᱟᱭᱟ ᱮᱱ ᱦᱤᱞᱳᱜ ᱜᱮ ᱛᱩᱢᱫᱟᱜ ᱴᱟᱢᱟᱠ ᱫᱚ ᱦᱮᱸᱥᱮ ᱫᱚᱥᱟᱨ ᱦᱤᱞᱚᱜ ᱦᱟᱱᱮ ᱰᱤᱡᱮ ᱞᱟᱸᱜᱽᱲᱮ ᱭᱟᱠᱚ ᱦᱮᱸ ᱥᱮ ᱚᱱᱟ ᱫᱚ ᱞᱟᱹᱠᱛᱤ ᱵᱟᱝ ᱠᱟᱱᱟ ᱮ ᱟᱵᱚ ᱵᱟᱦᱟ ᱨᱮ ᱰᱤᱡᱮ ᱞᱟᱸᱜᱽᱲᱮ ᱦᱩᱭᱩᱜ ᱛᱟᱵᱱᱟ ᱚᱱᱟ ᱠᱟᱛᱷᱟ ᱫᱚ ᱵᱟᱝ ᱠᱟᱱᱟ ᱟᱵᱚ ᱫᱚ ᱵᱟᱦᱟ ᱨᱮᱫ ᱦᱚᱸᱜᱼᱚᱭ ᱰᱤᱡᱮ ᱞᱟᱸᱜᱽᱲᱮ ᱠᱚ ᱠᱚᱫᱚ ᱵᱟᱝ ᱩᱪᱤᱛ ᱟ ᱥᱮ ᱪᱮᱫᱟᱜ ᱥᱮ ᱟᱵᱚ ᱫᱚᱵᱚᱱ ᱵᱟᱰᱟᱭᱟ ᱡᱟᱦᱟᱸᱨᱮ ᱟᱢ ᱡᱩᱫᱤ ᱰᱤᱡᱮ ᱞᱟᱸᱜᱽᱲᱮᱢ ᱠᱚᱨᱟᱣ ᱟ ᱦᱮᱸᱥᱮ ᱚᱸᱰᱮ ᱫᱚ ᱩᱱᱤ ᱦᱟᱲᱟᱢ ᱵᱩᱲᱦᱤ ᱦᱚᱲ ᱫᱚ ᱵᱟᱠᱩ ᱛᱟᱦᱮᱸ ᱫᱟᱲᱤᱜᱼᱟ ᱩᱱᱠᱩ ᱫᱚ ᱚᱱᱮ ᱡᱟᱦᱟᱸ ᱫᱚ ᱠᱚᱲᱟᱢ ᱨᱮ ᱟᱹᱰᱤ ᱡᱳᱨ ᱞᱟᱜᱟᱣ ᱟᱠᱚ ᱚᱱᱟ ᱢᱮᱥᱤᱱ ᱟᱣᱟᱡᱽ ᱛᱮ ᱦᱮᱸ ᱥᱮ ᱚᱱᱟ ᱡᱟᱭᱜᱟ ᱨᱮ ᱡᱩᱫᱤ ᱟᱵᱩ ᱛᱩᱢᱫᱟᱜ ᱴᱟᱢᱟᱠ ᱨᱩ ᱠᱟᱛᱮᱜ ᱦᱮᱸᱥᱮ ᱨᱮᱜᱽᱲᱟ ᱨᱩ ᱠᱟᱛᱮᱜ ᱡᱩᱫᱤ ᱵᱚᱱ ᱥᱮᱨᱮᱧᱟ ᱪᱤᱠᱟᱭ ᱟᱵᱚᱱ ᱦᱮᱸᱥᱮ ᱡᱮᱢᱚᱱ ᱩᱱᱤ ᱦᱟᱲᱟᱢ ᱦᱚᱲ ᱥᱮ ᱵᱩᱲᱦᱤ ᱦᱚᱲ ᱜᱮ ᱦᱤᱞᱟᱹᱣ ᱦᱤᱞᱟᱹᱣ ᱛᱮ ᱥᱮᱨᱮᱧ ᱥᱮᱨᱮᱧ ᱛᱮ ᱵᱮᱥ ᱴᱷᱤᱠᱮ ᱦᱤᱡᱩᱜᱼᱟ ᱟᱨ ᱥᱟᱵᱚᱜᱼᱟ ᱪᱮᱫᱟᱜ ᱥᱮ ᱚᱱᱟ ᱛᱩᱢᱫᱟᱜ ᱴᱟᱢᱟᱠ ᱛᱮᱫᱚ ᱠᱳᱱᱳ ᱠᱷᱚᱭ ᱠᱷᱚᱛᱤ ᱫᱚ ᱵᱟᱝ ᱦᱩᱭᱩᱜᱼᱟ ᱟᱨ ᱡᱟᱦᱟᱸ ᱫᱚ ᱢᱮᱥᱤᱱ ᱵᱚᱠᱥ ᱚᱱᱟ ᱛᱮᱫᱚ ᱟᱹᱰᱤ ᱡᱳᱨ ᱜᱮ ᱠᱷᱚᱭ ᱠᱷᱚᱛᱤ ᱦᱩᱭ ᱫᱟᱲᱤᱜᱼᱟ ᱛᱚ ᱟᱯᱮ ᱥᱮᱫᱦᱚᱸ ᱚᱱᱠᱟ ᱰᱤᱡᱮ ᱞᱟᱸᱜᱽᱲᱮ ᱦᱩᱭᱩᱜ ᱜᱮᱭᱟ